ᱡᱚᱦᱟᱨ ᱜᱮ ᱫᱟᱹᱭ ᱾
ᱦᱮᱸ ᱢᱟᱹᱭ ᱡᱚᱦᱟᱨ ᱜᱮ ᱾
ᱦᱩᱸ ᱪᱮᱫ ᱮᱢ ᱪᱤᱠᱟᱹᱭᱮᱫ ᱛᱮ?
ᱪᱮᱫ ᱦᱚᱸ ᱵᱟᱝᱜᱮ ᱦᱚᱭ ᱢᱤᱱᱟᱹᱧ ᱜᱮᱭᱟ ᱫᱟᱠᱟ ᱠᱚ ᱡᱚᱢ ᱠᱮᱫ ᱛᱮ ᱾
ᱟᱹᱰᱤ ᱞᱚᱜᱚᱱ ᱫᱟᱠᱟ ᱯᱮ ᱡᱚᱢ ᱠᱮᱫᱟ ᱤᱧᱦᱚᱸ ᱪᱮᱫ ᱦᱚᱸ ᱵᱟᱝ ᱤᱧ ᱫᱚ ᱵᱟᱡᱟᱨ ᱥᱮᱫ ᱤᱧ ᱪᱟᱞᱟᱜ ᱞᱟᱹᱜᱤᱫ ᱾
ᱚ ᱪᱮᱫ ᱪᱤᱠᱟᱹ ᱵᱟᱡᱟᱨ ᱫᱚᱢ ᱪᱟᱞᱟᱜ-ᱟ?
ᱵᱟᱡᱟᱨ ᱫᱚ ᱚᱭ ᱟᱨᱠᱤ ᱠᱟᱹᱴᱤᱡ ᱫᱟᱬᱟᱵᱟᱲᱟ ᱪᱟᱞᱟᱜ ᱦᱩᱭᱩᱜ-ᱟ ᱾
ᱟᱫᱚ ᱫᱟᱠᱟ ᱫᱚ ᱟᱹᱣᱨᱤᱢ ᱡᱚᱢᱛᱮ ᱟᱢ ᱫᱚ?
ᱵᱟᱝᱜᱮ ᱟᱹᱣᱨᱤᱧ ᱡᱚᱢᱟ ᱾
ᱚ ᱾
ᱡᱚᱢ ᱦᱩᱭᱩᱜ-ᱟ ᱦᱟᱯᱮ ᱫᱚᱥᱴᱟ ᱵᱟᱨᱚᱴᱟ ᱮᱜᱟᱨᱚᱴᱟ ᱥᱮᱫ ᱛᱮ ᱾
ᱦᱮᱸ ᱛᱚ ᱾
ᱦᱩᱸ᱾
ᱟᱯᱮ ᱫᱚ ᱢᱟᱹᱭ ᱚᱲᱟᱜ ᱛᱟᱯᱮ ᱚᱠᱟᱨᱮ?
ᱟᱞᱮ ᱢᱟ ᱟᱹᱰᱤ ᱥᱟᱺᱜᱤᱧ ᱜᱮ ᱛᱟᱞᱮᱭᱟ ᱟᱯᱮ ᱫᱚ?
ᱟᱞᱮ ᱦᱚᱸ ᱟᱞᱮ ᱵᱚᱨᱫᱷᱚᱢᱟᱱ ᱚᱱᱛᱮ ᱵᱮᱝᱜᱚᱞ ᱾
ᱚ ᱟ ᱵᱮᱝᱜᱚᱞ ᱨᱮᱜᱮ ᱛᱚ ᱦᱮᱱᱟᱜ-ᱟ ᱵᱟᱝ ᱾
ᱦᱮᱸ ᱦᱮᱸ ᱵᱮᱝᱜᱚᱞ ᱨᱮ ᱾
ᱟᱪᱪᱷᱟ ᱾
ᱦᱩᱸ ᱾
ᱟᱫᱚ ᱱᱤᱛᱚᱜ ᱫᱚ ᱚᱲᱟᱜ ᱠᱚᱫᱚ ᱠᱚ ᱱᱟᱯᱟᱭ ᱜᱮᱭᱟ ᱠᱚ ᱡᱚᱛᱚ ᱜᱮ ᱾
ᱦᱮᱸ ᱱᱟᱯᱟᱭ ᱜᱮᱭᱟ ᱠᱚ ᱱᱤᱛᱚᱜ ᱫᱚ ᱾
ᱚ, ᱚᱞᱚᱜ ᱜᱮᱭᱟᱢ ᱥᱮ ᱵᱟᱝ ᱛᱟᱦᱚᱞᱮ ᱫᱟᱹᱭ?
ᱵᱟᱝᱟ ᱤᱧ ᱫᱚ ᱵᱟᱹᱜᱤ ᱟᱠᱟᱹᱤᱧ ᱚᱞᱚᱜ ᱫᱚ ᱟᱹᱰᱤ ᱫᱤᱱ ᱨᱮᱜᱮ ᱾
ᱪᱮᱫᱟᱜ ᱫᱚ?
ᱦᱮᱸ ᱚᱲᱟᱜ ᱨᱮᱱᱟᱜ ᱠᱟᱹᱴᱤᱡ ᱯᱨᱚᱵᱞᱮᱢ ᱠᱷᱟᱹᱛᱤᱨ ᱛᱮᱜᱮ ᱥᱤᱠᱥ ᱯᱚᱨᱡᱚᱱᱛᱚ ᱜᱤᱧ ᱯᱟᱲᱦᱟᱣ ᱞᱮᱱᱟ ᱟᱫᱚ ᱵᱟᱹᱧ ᱯᱟᱲᱦᱟᱣ ᱟᱠᱟᱱᱟ ᱵᱟᱹᱜᱤ ᱟᱠᱟ ᱤᱧ ᱩᱱ ᱨᱮᱜᱮ
ᱚ ᱦᱮᱸᱛᱚ ᱟᱫᱚ ᱪᱤᱠᱟᱹᱛᱮᱢ ᱯᱟᱲᱦᱟᱣ ᱫᱟᱲᱮᱭᱟᱜ-ᱟ ᱵᱟᱠᱷᱟᱱ ᱫᱚ ᱟᱫᱚ ᱦᱮᱸ
ᱟᱢ ᱫᱚ ᱯᱟᱲᱦᱟᱜ ᱜᱮᱭᱟᱢ ᱥᱮ ᱵᱟᱝ-ᱟ?
ᱤᱧ ᱦᱚᱸ ᱫᱚᱢᱮ ᱫᱚ ᱵᱟᱹᱧ ᱯᱟᱲᱦᱟᱜ ᱜᱮᱭᱟ ᱦᱚᱸᱜ-ᱚᱭ ᱥᱮᱵᱷᱮᱱᱤᱧ ᱨᱟᱠᱟᱵ ᱟᱠᱟᱱᱟ᱾
ᱚ
ᱱᱮᱥ ᱜᱮ ᱥᱮᱵᱷᱮᱱᱤ ᱨᱟᱠᱟᱵ ᱟᱠᱟᱱᱟ ᱟᱫᱚ ᱵᱟᱝ ᱯᱟᱲᱦᱟᱜ ᱵᱩᱡᱷᱟᱹᱧ ᱠᱟᱱᱟ᱾
ᱦᱮᱸᱻ ᱛᱚ
ᱟᱫᱚ ᱚᱱᱟᱜᱤᱧ ᱪᱤᱱᱛᱟᱹ ᱵᱟᱲᱟᱭᱮᱫᱟ ᱦᱮᱸ ᱱᱤᱛᱚᱜ ᱫᱚᱠᱚ ᱱᱟᱯᱟᱭ ᱜᱮᱭᱟ ᱠᱚ
ᱚᱸ
ᱛᱮᱦᱮᱧ ᱢᱟ ᱦᱩᱞ ᱢᱟᱦᱟ ᱠᱟᱱᱟ ᱪᱮᱫᱠᱟ ᱯᱮ ᱢᱟᱱᱟᱣ ᱠᱮᱫᱟ ᱦᱩᱞ ᱢᱟᱦᱟ?
ᱦᱩᱞ ᱢᱟᱦᱟ ᱫᱚ ᱟᱞᱮ ᱟᱹᱛᱩ ᱨᱮ ᱵᱷᱟᱹᱜᱤ ᱜᱮᱠᱚ ᱢᱟᱱᱟᱣ ᱜᱮᱭᱟ ᱠᱚ ᱱᱤᱛᱚᱜ ᱟᱫᱚ ᱤᱧ ᱫᱚ ᱵᱟᱦᱨᱮᱧ ᱦᱮᱡ ᱟᱠᱟᱱᱟ ᱥᱮ ᱵᱟᱭᱨᱮ ᱠᱟᱹᱢᱤᱧ ᱦᱮᱡ ᱟᱠᱟᱱᱟ ᱚᱱᱮ ᱚᱱᱟ ᱠᱷᱟᱹᱛᱤᱨ ᱛᱮᱜᱮ ᱤᱧ ᱫᱚ ᱱᱤᱭᱟᱹ ᱫᱷᱟᱣ ᱫᱚ ᱵᱟᱹᱧ ᱥᱮᱴᱮᱨ ᱫᱟᱲᱮ ᱠᱟᱣᱫᱟ
ᱟᱪᱷᱟ ᱦᱮᱸᱻᱛᱚ
ᱦᱩᱸ
ᱟᱫᱚ, ᱛᱤᱥ ᱠᱚᱨᱮ ᱫᱚᱢ, ᱪᱟᱞᱟᱣ ᱟᱠᱟᱱᱟ, ᱵᱟᱭᱨᱮ ᱫᱚ?
ᱮᱠ, ᱱᱟᱹᱭ ᱦᱚᱭ, ᱢᱤᱫ ᱯᱮ, ᱪᱟᱸᱫᱳ ᱜᱟᱱ ᱦᱩᱭ ᱮᱱᱟ
ᱚᱻ ᱮᱠᱞᱟ ᱜᱮ ᱥᱮ ᱟᱨᱚ ᱜᱟᱛᱮ ᱠᱚ ᱥᱟᱛᱮᱜ
ᱜᱟᱛᱮ ᱠᱚ, ᱦᱮᱜ ᱟᱠᱟᱱᱟ ᱠᱚ, ᱟᱹᱰᱤ ᱜᱟᱱ ᱜᱮ, ᱩᱱᱠᱩ ᱥᱟᱹᱣ ᱛᱮᱜᱮ
ᱟᱪᱪᱷᱟ, ᱦᱳᱭ ᱛᱚ, ᱟᱫᱮ ᱤᱭᱟᱹ ᱛᱟᱦᱚᱞᱮ, ᱚᱲᱟᱜ ᱠᱚᱨᱮ ᱫᱚ, ᱟᱫᱚ, ᱵᱟᱢ ᱪᱟᱞᱟᱣ ᱟᱠᱟᱱᱟ, ᱛᱚ ᱮᱠᱷᱚᱱ ᱫᱚ ᱟᱫᱚ
ᱵᱟᱝᱟ ᱵᱟᱹᱧ ᱪᱟᱜ-ᱟ ᱟᱫᱚ ᱱᱚᱜ-ᱚᱭ ᱪᱟᱞᱟᱜ ᱦᱩᱭᱩᱜᱼᱟ ᱤᱭᱟᱹ ᱨᱚᱦᱚᱭ ᱫᱤᱱ ᱠᱚ ᱥᱮᱴᱮᱨ ᱱᱟ ᱥᱮ
ᱦᱳᱭ ᱛᱚ ᱟᱯᱮ ᱥᱮᱜ ᱠᱚ ᱨᱚᱦᱚᱭ ᱜᱮᱭᱟ ᱠᱚ
ᱦᱮᱸᱻ, ᱨᱚᱦᱚᱭ ᱫᱚᱠᱚ, ᱨᱚᱦᱚᱭ, ᱢᱤᱫ ᱵᱟᱨ ᱫᱚᱠᱚ, ᱨᱚᱦᱚᱭᱮᱫ ᱜᱮᱭᱟ ᱠᱚ ᱟᱫᱚ, ᱟᱞᱮ ᱠᱚᱣᱟᱜ ᱫᱚ, ᱟ. ᱣᱨᱤᱭᱟ ᱛᱟᱞᱮᱭᱟ, ᱚᱱᱟ ᱠᱷᱟᱹᱛᱤᱨ ᱛᱮ, ᱵᱟᱝ ᱥᱮᱱ ᱦᱟᱛᱟᱲᱟ ᱦᱩᱭᱩᱜ ᱟᱠᱟᱱᱟ ᱾
ᱦᱮᱸᱛᱚ ᱨᱚᱦᱚᱭ ᱠᱚᱫᱚᱢ ᱫᱟᱲᱮᱜ ᱜᱮᱭᱟ ᱥᱮ ᱵᱟᱝ?
ᱩᱱᱟᱹᱜ ᱴᱟᱜ ᱫᱚ ᱵᱟᱹᱧ ᱫᱟᱲᱮᱭᱟᱜ ᱜᱮᱭᱟ ᱚᱠᱟ ᱠᱟᱹᱴᱤᱡ ᱠᱟᱹᱴᱤᱡ ᱢᱟᱱᱮ ᱚᱲᱟᱜ ᱦᱚᱲ ᱜᱚᱲᱚ ᱞᱮᱠᱟ ᱛᱮᱫᱚ ᱴᱷᱤᱠ ᱜᱮᱭᱟ ᱱᱤᱡᱮᱨᱟᱜ ᱚᱲᱟᱜ ᱨᱮᱱᱟᱜ ᱫᱚ
ᱦᱳᱭ ᱛᱚ
ᱟᱯᱮ ᱥᱮᱜ ᱫᱚ, ᱨᱚᱦᱚᱭ ᱠᱮᱜᱼᱟ ᱠᱚ ᱥᱮ, ᱵᱟᱝ-ᱟ?
ᱟᱞᱮ ᱥᱮᱜ ᱢᱟ, ᱨᱚᱦᱚᱭ ᱫᱟ ᱠᱚ, ᱢᱮᱱᱠᱷᱟᱱ, ᱠᱟᱹᱢᱤᱱ ᱜᱮ, ᱵᱟᱠᱚ ᱧᱟᱢᱚᱜ ᱠᱟᱱᱟ, ᱟᱫᱚ, ᱚᱱᱟ ᱜᱮᱞᱮ, ᱪᱤᱱᱛᱟᱹᱭᱮᱫᱟ ᱴᱷᱤᱠ ᱠᱚᱛᱮ ᱞᱮ, ᱲᱚᱦᱚᱭ ᱟᱞᱮ
ᱩᱸ ᱟᱹᱰᱤ ᱟᱢᱫᱟᱜ ᱛᱟᱯᱮᱭᱟ ᱡᱟᱹᱱᱤᱡ ᱠᱷᱟᱱ ᱦᱮᱸ ᱵᱟᱝ-ᱟ?
ᱦᱮᱸ, ᱟᱹᱰᱤ ᱥᱩᱠᱛᱟᱹ ᱛᱟᱞᱮᱭᱟ ᱦᱮᱸ ᱠᱟᱹᱢᱤᱱ ᱱᱟᱛᱮᱜ ᱜᱮᱞᱮ, ᱨᱚᱦᱚᱭ ᱜᱮᱭᱟ ᱞᱮ, ᱟᱞᱮ ᱫᱚ
ᱯᱮᱸ ᱾
ᱟᱞᱮ ᱥᱮᱫ ᱢᱟ, ᱱᱚᱛᱮ ᱫᱚᱢᱮ ᱠᱚ, ᱪᱟᱥ ᱟᱠᱚ, ᱟᱫᱚ, ᱡᱷᱚᱛᱚ ᱠᱚ ᱜᱮ ᱡᱚᱛᱚ ᱜᱮ ᱪᱟᱥ ᱮᱫᱟ ᱠᱚ, ᱥᱮ, ᱱᱤᱛᱚᱜ ᱫᱚ ᱦᱚᱛᱚ ᱵᱮᱥᱛᱚ ᱨᱮ ᱦᱮᱱᱟᱜ ᱠᱚᱣᱟ ᱾ ᱟᱫᱚ ᱦᱟᱸᱜ, ᱫᱷᱚᱲᱦᱟ ᱛᱤ ᱵᱟᱠᱚ ᱧᱟᱢᱚᱜ ᱠᱟᱱᱟ, ᱠᱟᱹᱢᱤᱱ ᱠᱚ
ᱦᱩᱸ, ᱟᱞᱮ ᱥᱮᱫ ᱢᱟ, ᱛᱚᱞᱟ ᱜᱮ, ᱟᱹᱣᱨᱤᱭᱟᱜᱼᱟ, ᱟᱞᱮ ᱠᱚᱣᱟᱜ
ᱟᱞᱮ ᱱᱚᱛᱮ ᱠᱚᱫᱚ, ᱡᱚᱛᱚ ᱦᱩᱭ ᱟᱠᱟᱱᱟ, ᱡᱚᱛᱚ ᱠᱚ ᱨᱚᱦᱚᱭ ᱮᱫᱟ ᱠᱚ ᱟᱫᱚ ᱢᱤᱫ ᱛᱮᱜᱮ ᱠᱚ ᱨᱚᱦᱚᱭ ᱫᱟᱠᱚ ᱵᱟᱠᱷᱟᱱ ᱞᱟᱦᱟ ᱛᱟᱭᱚᱢ ᱠᱚ ᱨᱚᱦᱚᱭ ᱞᱮᱠᱷᱟᱱ ᱛᱚ ᱜᱟᱱᱚ ᱠᱚᱜ-ᱟ ᱟᱫᱚ ᱡᱚᱛᱚ ᱢᱤᱫ
ᱦᱮᱸᱛᱚ ᱡᱚᱛᱚ ᱢᱤᱫ ᱥᱟᱶ ᱛᱮᱫᱚ ᱦᱮᱸ ᱵᱟᱝ?
ᱦᱳᱭ ᱾
ᱦᱩᱸ ᱾
ᱟᱫᱚ ᱚᱱᱟ ᱠᱷᱟᱹᱛᱤᱨ ᱛᱮᱜᱮ ᱟᱫᱚ ᱯᱟᱲᱦᱟ ᱠᱚᱫᱚ ᱩᱱᱟᱹᱜ ᱵᱟᱝ ᱢᱚᱱᱮ ᱦᱩᱭᱩᱜ ᱠᱟᱱᱟ ᱨᱚᱦᱚᱭ ᱵᱟᱲᱟ ᱠᱚ ᱦᱩᱭᱩᱜ ᱠᱟᱱᱟ ᱾
ᱦᱮᱸ, ᱟᱨ ᱤᱭᱟᱹ ᱟᱯᱮ ᱥᱮᱫ ᱫᱚ ᱪᱮᱫᱠᱟ ᱠᱚ ᱢᱟᱱᱟᱣ ᱠᱮᱫᱟ ᱦᱩᱞ ᱢᱟᱦᱟ?
ᱟᱹᱰᱤ ᱵᱮᱥ ᱠᱚ ᱢᱟᱱᱟᱣ ᱠᱮᱫᱟ ᱟᱞᱮ ᱥᱮᱫ ᱢᱟ ᱾
ᱯᱨᱚᱛᱤ ᱵᱚᱪᱷᱚᱨ ᱜᱮ ᱟᱞᱮ ᱴᱷᱮᱱ ᱫᱚᱠᱚ ᱢᱟᱱᱟᱣ ᱜᱮᱭᱟ ᱠᱚ, ᱟᱞᱮ ᱟᱛᱳ ᱨᱮᱦᱚᱸ ᱠᱚ ᱢᱟᱱᱟᱣ ᱜᱮᱭᱟ ᱠᱚ ᱜᱚᱴᱟ ᱫᱷᱟᱨᱮ ᱯᱟᱥᱮ ᱨᱮᱦᱚᱸ ᱠᱚ ᱢᱟᱱᱟᱣ ᱜᱮᱭᱟ ᱠᱚ ᱾
ᱦᱩᱸ, ᱟᱞᱮ ᱴᱷᱮᱱ ᱦᱚᱸ ᱢᱟᱱᱟᱣ ᱫᱚᱠᱚ ᱢᱟᱱᱟᱣ ᱜᱮᱭᱟ ᱯᱨᱚᱛᱤ ᱵᱚᱪᱷᱚᱨ ᱜᱮ ᱾
ᱦᱚᱸᱻ᱾
ᱦᱩᱸ᱾
ᱛᱮᱦᱤᱧ ᱫᱚ ᱫᱟᱜ ᱞᱮᱫᱟᱭ ᱥᱮ ᱵᱟᱝ ᱟᱯᱮ ᱥᱮᱜ ᱫᱚ?
ᱟᱞᱮ ᱥᱮᱜ ᱱᱚᱛᱮ ᱫᱚ ᱫᱟᱜ ᱜᱮ ᱵᱟᱝ ᱮ ᱫᱟᱜ ᱫᱟᱭ ᱾ ᱦᱟᱱᱮ ᱟᱹᱰᱤ ᱫᱤᱱ ᱠᱷᱚᱱᱟᱜ ᱜᱮ ᱟᱹᱣᱨᱤ ᱫᱟᱜᱟᱭ ᱱᱚᱛᱮ ᱫᱚ ᱾
ᱟᱞᱮ ᱥᱮᱜ ᱢᱟ ᱫᱤᱱᱟᱹᱢ ᱜᱮ ᱫᱟᱜ ᱫᱟᱭ, ᱦᱮᱸ ᱫᱤᱱᱟᱹᱢ ᱜᱮᱭ ᱫᱟᱜ ᱫᱟᱭ ᱟᱞᱮ ᱥᱮ ᱥᱮᱜ ᱫᱚ, ᱚᱱᱟ ᱠᱷᱟᱹᱛᱤᱨ ᱠᱚ ᱦᱮᱸ ᱦᱮᱸ ᱨᱚᱦᱚᱭ ᱠᱚ ᱞᱮᱛᱟᱲ ᱟᱠᱟᱱᱟ ᱾
ᱚᱲᱟᱜ ᱥᱮᱜ ᱤᱧ ᱯᱷᱳᱱ ᱞᱮᱜ-ᱟ ᱚᱲᱟᱜ ᱥᱮᱜ ᱦᱚᱸ, ᱫᱟᱜ ᱫᱚ ᱩᱱᱟᱹᱜ ᱵᱟᱝ ᱮ ᱫᱟᱜ ᱫᱟᱭ ᱾ ᱛᱮᱦᱮᱧ ᱦᱚᱸ ᱞᱟᱹᱭ ᱫᱟᱠᱚ ᱫᱚᱢᱮ ᱥᱤᱛᱩᱝ ᱠᱟᱜ ᱟᱭ ᱦᱚᱞᱟ ᱢᱟᱫᱮᱨ ᱫᱤᱱᱟᱹᱢ ᱜᱮᱛᱚ ᱫᱟᱜ ᱫᱚ ᱵᱟᱝ ᱮ ᱫᱟᱜ ᱫᱟᱭ ᱾ ᱦᱟᱸ, ᱱᱚᱸᱰᱮᱡ ᱡᱟᱦᱟᱸ ᱨᱮ ᱢᱤᱱᱟᱹᱧᱟ ᱱᱚᱰᱮ ᱢᱟ ᱦᱟᱱᱮ ᱟᱹᱰᱤ ᱫᱤᱱ ᱠᱷᱚᱱᱟᱜ ᱜᱮ ᱟᱹᱣᱨᱤ ᱫᱟᱜᱟᱭ ᱱᱚᱝᱠᱟ ᱜᱚᱨᱚᱢ ᱵᱩᱡᱷᱟᱹᱜ ᱠᱟᱱᱟ ᱵᱟᱝ ᱟᱹᱰᱤ ᱡᱳᱨ ᱾ ᱢᱚᱱᱮ ᱛᱮ ᱢᱮᱱᱫᱟ ᱵᱟᱹᱧ ᱛᱟᱦᱮᱱᱟ ᱟᱫᱚ
ᱦᱮᱸᱻ ᱨᱮᱸᱜᱮᱡ ᱡᱟᱞᱟ ᱫᱚ ᱛᱟᱦᱮᱱ ᱜᱮ ᱦᱳᱭᱳᱜ ᱟ ᱥᱮ ᱠᱟᱹᱢᱤ ᱫᱚ ᱦᱳᱭᱳᱜ ᱜᱮᱭᱟ᱾ ᱟᱫᱚ ᱚᱲᱟᱜ ᱫᱚ ᱢᱟᱹᱭ ᱛᱮᱠᱚ ᱦᱮᱱᱟᱜ ᱠᱚ ᱜᱮᱭᱟ
ᱦᱮᱸ ᱢᱮᱱᱟᱜ ᱠᱚᱣᱟ
ᱚᱸ ᱦᱮᱸ ᱛᱚ
ᱦᱩᱸ
ᱟᱫᱚ ᱤᱧ ᱦᱚ ᱚᱱᱟ ᱜᱤᱧ ᱢᱚᱱᱮ ᱫᱟ ᱨᱚᱦᱚᱭ ᱠᱚ ᱪᱟᱵᱟ ᱠᱟᱛᱮᱫ ᱟᱫᱚ ᱯᱟᱲᱦᱟᱜ ᱟᱹᱧ ᱥᱮ ᱵᱟᱝ ᱠᱟᱹᱢᱤ ᱤᱧ ᱦᱚᱸᱧ ᱪᱟᱞᱟᱜᱼᱟ
ᱦᱮ ᱠᱟᱹᱢᱤ ᱦᱚᱸ ᱴᱷᱤᱠ ᱫᱚ ᱴᱷᱤᱠ ᱜᱮᱭᱟ ᱚᱠᱚᱭ ᱠᱩᱥᱤ ᱵᱟᱭ
ᱦᱳᱭ -ᱦᱳᱭ-ᱦᱳᱭ ᱟᱹᱰᱤ ᱨᱮᱠᱚᱢ ᱠᱟᱹᱢᱤ ᱦᱮᱱᱟᱜᱼᱟᱛᱚ
ᱟᱫᱚ ᱟᱞᱮ ᱫᱚ ᱤᱧ ᱜᱮ ᱡᱚᱛᱚ ᱠᱷᱚᱱᱤᱧ ᱢᱟᱨᱟᱝ ᱜᱮᱭᱟ ᱟᱫᱚ ᱚᱲᱟᱜ ᱨᱮᱱᱟᱜ ᱠᱟᱹᱴᱤᱡ ᱪᱟᱯ ᱯᱟᱲᱟᱣ ᱟᱠᱟᱱᱟ ᱥᱮ ᱟᱭᱳ-ᱵᱟᱵᱟ ᱢᱟ ᱵᱚᱭᱮᱥ ᱧᱚᱜ ᱠᱟᱱᱟ ᱩᱱᱟᱹᱜ ᱵᱟ. ᱠᱤᱱ ᱫᱟᱲᱮ ᱭᱟᱜᱼᱟ᱾
ᱦᱳᱭ- ᱦᱳᱭ
ᱟᱨ ᱵᱩᱱᱩ ᱛᱟᱠᱚ ᱢᱮᱱᱟᱜ ᱠᱚᱣᱟ ᱵᱷᱟᱭ ᱛᱟᱠᱚ ᱛᱟᱞᱦᱮ ᱩᱱᱠᱩ ᱢᱟ ᱩᱱᱠᱩ ᱣᱟᱜ ᱯᱟᱲ ᱦᱟᱣ ᱨᱮᱱᱟᱜ ᱠᱷᱚᱨᱪᱟ ᱠᱚ
ᱦᱮᱸ ᱡᱚᱛᱚ ᱠᱚ ᱜᱮ ᱧᱮᱞ ᱠᱚ ᱦᱳᱭᱳᱜᱼᱟ᱾
ᱦᱳᱭ ᱚᱱᱟ ᱠᱷᱟᱹᱛᱤᱨ ᱛᱮ
ᱦᱩᱸ ᱤᱧ ᱢᱟᱧ ᱮᱠ ᱞᱟᱜ ᱜᱮᱭᱟ ᱟᱫᱚ ᱚᱱᱟ ᱠᱚ ᱭᱩ ᱛᱟᱹᱠᱤᱱ ᱠᱤᱱ ᱢᱤᱛᱟᱹᱧ ᱠᱟᱱᱟ ᱠᱤᱱ ᱯᱟᱲᱦᱟᱜ ᱢᱮ ᱟᱫᱚᱧ ᱞᱟᱹᱭ ᱫᱟ ᱚᱱᱟ ᱜᱮ ᱱᱮᱛᱟᱨ ᱢᱟ ᱯᱟᱲ ᱦᱟᱜ ᱨᱮ ᱟᱹᱰᱤ ᱠᱤᱪᱷᱩ ᱞᱟᱜᱟᱜ ᱠᱟᱱᱟ ᱦᱟᱱᱟ ᱱᱟᱦ-ᱣᱟ ᱠᱟᱜᱚᱡᱽ ᱯᱚᱛᱨᱚ ᱚᱱᱟ ᱦᱚᱸ ᱵᱟᱹᱱᱩᱜ ᱛᱤᱧᱟ
ᱟᱫᱚ ᱛᱟᱨ ᱯᱚᱨ ᱟᱫᱚᱹᱠᱤᱱ ᱞᱟᱹᱭᱫᱟ ᱦᱮᱸ ᱠᱚᱨᱟᱣ ᱦᱳᱭᱳᱜᱼᱟ᱾
ᱦᱩᱸ᱾
ᱟᱫᱚ ᱚᱝᱠᱟ ᱢᱚᱱᱮ ᱠᱟᱛᱮᱫ ᱟᱫᱚᱧ ᱞᱟᱹᱭᱫᱟ ᱱᱚᱣᱟ ᱵᱟᱨ ᱛᱮᱫ ᱯᱚᱨᱤᱠᱠᱷᱟᱧ ᱮᱢ ᱞᱮᱜᱮ ᱟᱫᱚ ᱵᱟᱹᱧ ᱯᱟᱲᱦᱟᱜᱼᱟ᱾
ᱚ᱾ ᱯᱟᱲᱦᱟᱜ ᱠᱚ ᱢᱮᱱᱮᱫ ᱠᱷᱟᱱ ᱯᱟᱲᱦᱟᱜ ᱢᱮ, ᱛᱟᱦᱚᱞᱮ ᱟᱢ
ᱦᱳᱭ ᱟᱫᱚᱭ ᱚᱱᱟ ᱜᱮ ᱧᱮᱞ ᱦᱳᱭᱳᱜ ᱠᱟᱱᱟ ᱦᱮᱸ᱾
ᱦᱮ ᱛᱚ᱾
ᱟᱫᱚ ᱚᱱᱠᱟ ᱤᱧ ᱢᱟ ᱡᱟᱦᱟᱸ ᱨᱮᱜᱮ ᱯᱨᱳᱜᱨᱟᱢ ᱦᱳᱭᱳᱜᱼᱟ ᱚᱸᱰᱮ ᱜᱤᱧ ᱪᱟᱞᱟᱜ ᱜᱮᱭᱟ ᱜᱚᱴᱟ᱾
ᱚ᱾ ᱟᱯᱮ ᱚᱱᱟ ᱯᱟᱥᱮ ᱠᱚᱨᱮᱜ ᱤᱭᱟᱹ ᱯᱳᱜᱨᱟᱢ ᱦᱳᱭᱳᱜ ᱜᱮᱛᱮ?
ᱦᱮᱸ ᱱᱚᱛᱮ ᱜᱚᱴᱟ ᱜᱮ ᱦᱩᱭᱩᱜ ᱜᱮᱭᱟ᱾
ᱤᱧ ᱫᱚ ᱯᱚᱨᱳᱜᱨᱟᱢ ᱠᱚ ᱨᱮ ᱫᱚ ᱩᱱᱟᱹᱜ ᱫᱚ ᱢᱟᱱᱮ ᱡᱟᱦᱟᱸ ᱛᱤᱥ ᱨᱤᱧ ᱪᱟᱞᱟᱜ ᱜᱮᱭᱟ ᱢᱟᱱᱮ ᱚᱱᱠᱟᱱ ᱠᱷᱩᱵ ᱡᱩᱫᱤ ᱪᱟᱞᱟᱜ ᱥᱟᱱᱟᱧᱟ ᱵᱟ ᱠᱷᱟᱱ ᱫᱚ ᱚᱱᱟ ᱫᱚ ᱵᱟᱹᱧ ᱪᱟᱞᱟᱜ ᱜᱮᱭᱟ ᱚᱲᱟᱜ ᱨᱮᱱᱟᱜ ᱛᱚᱢ ᱵᱩᱡᱽ ᱫᱟᱲᱮᱜ ᱠᱟᱱᱟ᱾
ᱦᱳᱭ ᱦᱳᱭ᱾
ᱢᱟᱨᱟᱝ ᱦᱚᱲᱟᱜ ᱫᱚ ᱠᱟᱹᱴᱤᱡ ᱡᱟᱹᱥᱛᱤ ᱫᱟᱭᱤᱛᱛᱚ ᱛᱟᱦᱮᱸᱱᱟ ᱥᱮ᱾
ᱦᱮᱸ᱾
ᱦᱳᱭ᱾
ᱟᱞᱮ ᱱᱚᱛᱮᱱ ᱠᱚ ᱫᱚ ᱡᱷᱚᱛᱚ ᱜᱮᱠᱚ ᱪᱟᱞᱟᱜ ᱜᱮᱭᱟ ᱠᱚ᱾ ᱟᱫᱚ ᱚᱱᱟᱛᱮ ᱤᱧ ᱦᱩᱧ ᱪᱟᱞᱟᱜ ᱜᱮᱭᱟ᱾
ᱦᱩᱸ᱾ ᱛᱟᱦᱚᱞᱮ ᱟᱢ ᱫᱚᱢ ᱢᱤᱫ ᱦᱚᱲᱚᱜ ᱜᱮᱭᱟ ᱢᱟᱹᱭ?
ᱦᱳᱭ ᱤᱧ ᱫᱩᱧ ᱢᱤᱫ ᱦᱚᱲᱚᱜ ᱜᱮᱭᱟ᱾
ᱦᱮᱸ ᱛᱚ᱾
ᱟᱫᱚ ᱚᱱᱟᱛᱮ ᱩᱱᱟᱹᱜ ᱵᱟᱨᱚᱱ ᱫᱚ ᱵᱟᱠᱚ ᱵᱟᱨᱚᱱᱤᱧ ᱜᱮᱭᱟ ᱜᱚᱴᱟ ᱜᱤᱧ ᱪᱟᱞᱟᱜ ᱜᱮᱭᱟ᱾
ᱦᱩᱸ᱾ ᱦᱮᱸ᱾
ᱟᱫᱚ ᱚᱱᱟ ᱠᱷᱟᱹᱛᱤᱨ ᱜᱮ ᱟᱫᱚ ᱯᱳᱜᱨᱟᱢ ᱪᱟᱞᱟᱣ ᱪᱟᱞᱟᱣᱛᱮ ᱟᱭᱢᱟ ᱠᱟᱱ ᱜᱟᱛᱮ ᱠᱩᱧ ᱧᱟᱢ ᱠᱟᱫ ᱠᱚᱣᱟ᱾ ᱟᱫᱚ ᱩᱱᱠᱩ ᱠᱚ ᱢᱤᱛᱟᱹᱧ ᱜᱮᱭᱟ ᱠᱚ ᱞᱟᱹᱭᱟ ᱠᱚ ᱦᱤᱡᱩᱜ ᱢᱮ ᱟᱞᱮ ᱴᱷᱮᱱ ᱯᱳᱜᱨᱟᱢ ᱦᱩᱭᱩᱜ ᱠᱟᱱᱟ᱾ ᱟᱹᱫᱤᱧ ᱞᱟᱹᱭ ᱟ ᱦᱮᱸᱛᱚ᱾
ᱛᱟᱦᱚᱞᱮ ᱚᱝᱠᱟ ᱠᱟᱛᱮ ᱜᱮ ᱡᱟᱹᱥᱛᱤ ᱫᱚᱢ ᱪᱟᱞᱟᱣ ᱠᱟᱱᱟ ᱦᱮᱸᱵᱟᱝ ᱟᱫᱚ᱾
ᱦᱳᱭ ᱦᱳᱭ᱾
ᱦᱩᱸ᱾
ᱟᱫᱚ ᱚᱱᱟ ᱠᱷᱟᱛᱤᱨ ᱜᱮ ᱟᱫᱚ ᱚᱲᱚᱜ ᱯᱟᱲᱦᱟᱣ ᱥᱮᱫ ᱩᱱᱟᱹᱜ ᱢᱚᱱ ᱫᱚ ᱵᱟᱝ ᱦᱳᱭᱳᱜ ᱠᱟᱱᱟ᱾
ᱚ᱾
ᱟᱨ ᱚᱠᱟ ᱠᱚᱲᱮᱢ ᱤᱭᱟᱹ ᱠᱚ ᱦᱩᱭᱩᱜ ᱠᱟᱱ ᱫᱚ ᱵᱩᱨᱩ ᱯᱟᱛᱟ ᱠᱚ ᱥᱮ ᱪᱮᱫ ᱦᱚᱸ ᱠᱚ ᱦᱩᱭᱩᱜ ᱠᱟᱱ ᱫᱚ ᱵᱟᱢ ᱵᱟᱲᱟᱭ ᱜᱮᱭᱟ ᱠᱷᱚᱵᱚᱨ᱾
ᱵᱩᱨᱩ ᱯᱟᱛᱟ ᱠᱚᱢᱟ ᱟᱞᱮ ᱥᱮᱫ ᱢᱟ ᱱᱚᱛᱮ ᱫᱚ ᱵᱟᱝ ᱦᱩᱭᱩᱜ ᱠᱟᱱᱟ ᱚᱠᱟ ᱥᱮᱫ ᱛᱟᱨ ᱦᱩᱭᱩᱜ ᱠᱟᱱᱟ ᱚᱱᱛᱮ᱾
ᱚ ᱤᱧ ᱦᱚᱸ ᱩᱱᱟᱹᱜ ᱫᱚ ᱵᱟᱹᱧ ᱵᱟᱲᱟᱭ ᱜᱮᱭᱟ ᱚᱠᱟ ᱥᱮᱫ ᱨᱮ ᱦᱳᱭᱩᱜ ᱜᱮᱭᱟ ᱟᱫᱚ ᱜᱟᱛ ᱜᱟᱛᱮ ᱠᱚᱠᱚ ᱞᱟᱹᱭᱮᱫ ᱛᱟᱦᱮᱸᱜ ᱠᱚ ᱞᱟᱹᱭ ᱛᱟᱦᱮᱸᱫ ᱪᱟᱞᱟᱜ-ᱟ ᱵᱚᱱ ᱚᱸᱰᱮ ᱦᱚᱸ᱾
ᱚ, ᱟᱞᱮ ᱱᱚᱣᱟ ᱠᱚᱨᱮ ᱢᱟ ᱵᱟᱝ ᱦᱩᱭᱩᱜ ᱠᱟᱱᱟ ᱱᱚᱛᱮ ᱢᱟ ᱵᱟᱹᱪᱩᱜ ᱟᱹᱱᱤᱡ᱾ ᱚᱱᱠᱟᱱ ᱧᱮᱞ ᱡᱟᱭᱜᱟ ᱛᱮᱱᱟᱜ ᱦᱚᱸ᱾
ᱦᱮᱸ ᱛᱚ᱾
ᱦᱮᱸ᱾
ᱟᱫᱚ ᱚᱱᱟ ᱜᱮᱞᱮ ᱪᱟᱞᱟᱜ ᱞᱟᱹᱜᱤᱫ ᱞᱮ, ᱛᱤᱥ ᱠᱚ ᱞᱟᱹᱭ ᱫᱟᱠᱚ?
ᱦᱩᱸ᱾
ᱟᱨ ᱥᱤᱞᱫᱟᱹ ᱠᱚᱫᱚᱢ ᱟᱸᱡᱚᱢ ᱵᱟᱲᱟ ᱠᱟᱫᱟ, ᱥᱤᱞᱫᱟᱹ ᱯᱟᱛᱟ ᱠᱚ?
ᱦᱮᱸ ᱟᱸᱡᱚᱢ ᱫᱚᱧ ᱟᱸᱡᱚᱢ ᱠᱟᱫᱟ ᱢᱟᱱᱮ ᱥᱮᱱ ᱫᱚ ᱵᱟᱝ ᱦᱩᱭ ᱠᱟᱱᱟ ᱢᱤᱫ ᱫᱷᱟᱣ ᱦᱚᱸ᱾
ᱟᱪᱪᱷᱟ, ᱤᱧ ᱟᱸᱡᱚᱢ ᱠᱟᱫᱟ ᱵᱟᱝ ᱵᱟᱝ ᱵᱟᱹᱧ ᱪᱟ ᱪᱟᱞᱟᱣ ᱠᱟᱱᱟ ᱤᱧᱦᱚᱸ᱾
ᱚᱸ᱾
ᱟᱸᱡᱚᱢ ᱵᱟᱲᱟ ᱦᱩᱭ ᱠᱟᱱᱟ ᱜᱟᱛᱮ ᱠᱚ ᱴᱷᱮᱱ ᱜᱮ᱾ ᱟᱫᱚ ᱚᱱᱟ ᱠᱷᱟᱹᱛᱤᱨ ᱟᱫᱚ ᱩᱱᱟᱹᱜ ᱪᱟᱞᱟᱣ ᱵᱟᱝ ᱦᱩᱭᱩᱜ ᱜᱮᱭᱟ ᱩᱱᱟᱹᱜ ᱫᱚ᱾ ᱦᱮᱸ᱾
ᱥᱤᱞᱫᱟᱹ ᱯᱟᱛᱟ ᱫᱚ ᱞᱟᱹᱭ ᱫᱟᱹᱧ ᱪᱮᱫ ᱥᱩᱢᱳᱭ ᱦᱩᱭᱩᱜ ᱜᱮᱛᱮ?
ᱥᱤᱞᱫᱟᱹ ᱯᱟᱛᱟ ᱪᱮᱫ ᱥᱩᱢᱟᱹᱭ ᱩᱱᱟᱹᱜ ᱫᱚ ᱵᱟᱹᱧ ᱞᱟᱹᱭ ᱫᱟᱲᱮᱭᱟᱜ ᱠᱟᱱᱟ, ᱤᱧ ᱦᱚᱸ ᱩᱱᱟᱹᱜ ᱵᱟᱹᱧ ᱵᱟᱲᱟᱭᱟ ᱥᱮ᱾
ᱚ, ᱦᱮᱸ ᱛᱚ᱾
ᱤᱧ ᱦᱚᱸ ᱟᱸᱡᱚᱢ ᱵᱟᱲᱟ ᱟᱠᱟᱜ ᱠᱚᱣᱟᱹᱧ ᱥᱤᱞᱫᱟᱹ ᱯᱟᱛᱟ ᱚᱱᱟ ᱩᱱᱜᱮ᱾ ᱦᱮᱸ, ᱟᱸᱡᱚᱢ ᱠᱟᱫᱟ ᱛᱚ, ᱪᱟᱞᱟᱜ ᱨᱮᱱᱟᱜ ᱩᱱᱟᱹᱜ ᱢᱚᱱᱮ ᱦᱚᱸ ᱵᱟᱹᱪᱩᱜ ᱟᱹᱱᱤᱡ ᱛᱚ᱾
ᱦᱳᱭᱛᱳ ᱤᱧ ᱦᱚᱸ ᱵᱟᱹᱧ ᱪᱟᱞᱟᱣ ᱵᱟᱲᱟ ᱠᱟᱱᱟ ᱟᱸᱡᱚᱢ ᱠᱟᱜ ᱠᱚᱣᱟᱹᱧ ᱜᱟᱛᱮ ᱴᱷᱮᱱ ᱜᱮ ᱛᱤᱥ ᱦᱩᱭᱩᱜ-ᱟ? ᱚᱱᱟ ᱢᱟ ᱵᱟᱹᱧ ᱵᱟᱲᱟᱭᱟ ᱡᱚᱠᱷᱚᱱ ᱦᱩᱭᱩᱜ-ᱟ, ᱟᱫᱚ ᱠᱚ ᱞᱟᱹᱭ ᱟ ᱪᱚ ᱛᱟᱞᱦᱮ ᱵᱚᱱ ᱪᱟᱞᱟᱜ ᱟᱵᱚᱱ ᱦᱚᱸ᱾ ᱤᱧ ᱫᱚ ᱵᱟᱠᱚ ᱪᱟᱞᱟᱣ ᱵᱟᱝ ᱦᱩᱭ ᱠᱟᱱᱟ᱾
ᱦᱮᱸ ᱛᱚ᱾
ᱟᱫᱚ ᱚᱱᱟ ᱠᱷᱟᱹᱛᱤᱨ ᱜᱮ ᱟᱹᱰᱤ ᱚᱱᱟ ᱵᱩᱨᱩ ᱵᱚᱸᱜᱟ ᱠᱚᱦᱚᱸ ᱡᱮᱢᱚᱱ ᱪᱟᱞᱟᱣ ᱦᱩᱭ ᱠᱟᱱᱟ ᱞᱟᱦᱟ ᱛᱮ ᱚᱱᱟ ᱠᱚᱫᱚ ᱧᱮᱞ ᱦᱩᱭ ᱠᱟᱱᱟ᱾ ᱟᱨ ᱥᱤᱞᱫᱟᱹ ᱯᱟᱛᱟ ᱫᱚ ᱵᱟᱝ ᱧᱮᱞ ᱦᱩᱭ ᱠᱟᱱᱟ, ᱦᱮᱸ ᱧᱮᱞ ᱵᱟᱲᱟ ᱠᱟᱜ ᱜᱤᱭᱟᱹᱧ᱾
ᱚᱸ᱾ ᱦᱮᱸ ᱛᱚ᱾
ᱟᱢ ᱦᱚᱧ ᱟᱹᱜᱩ ᱢᱮᱭᱟ, ᱥᱤᱞᱫᱟᱹ ᱤᱭᱟᱹᱧ ᱤᱫᱤ ᱢᱮᱭᱟ, ᱵᱩᱨ ᱵᱚᱸᱜᱟ ᱧᱮᱞᱤᱧ ᱤᱫᱤ ᱢᱮᱭᱟ ᱦᱳᱭ ᱥᱮ᱾
ᱦᱳᱭ-ᱦᱳᱭ, ᱟᱫᱚ ᱪᱮᱫ ᱟᱯᱮ ᱫᱚ, ᱚᱱᱛᱮ ᱜᱮ ᱛᱟᱯᱮ ᱚᱲᱟᱜ ᱥᱮ ᱪᱮᱫ ᱞᱮᱠᱟ?
ᱦᱳᱭ ᱟᱞᱮ ᱫᱚ ᱵᱩᱨ ᱵᱚᱸᱜᱟ ᱥᱮᱫ ᱜᱮ ᱚᱲᱟᱜ ᱛᱟᱞᱮ᱾
ᱚ, ᱴᱷᱤᱠ ᱜᱮᱭᱟ ᱛᱟᱦᱞᱮ ᱛᱤᱱ-ᱛᱤᱥ ᱥᱚᱢᱚᱭ ᱦᱩᱭᱩᱜ-ᱟ᱾ ᱛᱟᱦᱞᱮ, ᱯᱷᱩᱱᱤᱧ ᱢᱮ ᱦᱟᱸᱜ᱾
ᱦᱳᱭ, ᱯᱷᱳᱱᱟᱢᱟᱹᱧ᱾
ᱞᱟᱦᱟᱨᱮ ᱠᱟᱹᱴᱤᱡ᱾
ᱦᱮᱸ ᱞᱟᱦᱟ ᱨᱤᱧ ᱯᱷᱳᱱᱟᱢᱟ, ᱟᱫᱚᱢ ᱦᱮᱡ ᱫᱟᱲᱮᱭᱟᱜ-ᱟ ᱥᱮ ᱵᱟᱝᱟ᱾
ᱪᱮᱥᱴᱟᱭ ᱦᱩᱭᱩᱜ-ᱟ ᱪᱟᱞᱟᱜ, ᱢᱟ ᱞᱟᱦᱟ ᱨᱮᱢ ᱞᱟᱹᱭᱟᱹᱧ ᱠᱷᱟᱱ ᱫᱚ ᱪᱟᱞᱟᱣ ᱫᱟᱲᱮᱭᱟᱜ᱾
ᱦᱳᱭ, ᱞᱟᱦᱟ ᱨᱮᱜᱤᱧ ᱯᱷᱳᱱᱟᱢᱟ, ᱢᱤᱫ ᱪᱟᱸᱫᱚ ᱞᱟᱦᱟᱨᱮ ᱢᱟᱲᱟᱝ ᱨᱮᱜᱤᱧ ᱯᱷᱳᱱᱟᱢᱟ᱾ ᱤᱱᱟᱹ ᱛᱮᱫᱚᱢ ᱥᱚᱢᱚᱭᱚᱜ ᱜᱮᱭᱟ᱾
ᱦᱩᱸ᱾
ᱟᱫᱚ ᱚᱱᱮ ᱚᱱᱠᱟ᱾